ᱦᱩᱸ᱾ ᱚ ᱦᱚ ᱨᱚᱲ ᱟᱸᱡᱚᱢᱚᱜ ᱠᱟᱱ ᱛᱟᱹᱞᱤᱧᱟ?
ᱦᱮᱸ ᱟᱸᱡᱚᱢᱚᱜ ᱠᱟᱱᱟ᱾
ᱟᱪᱪᱷᱟ ᱟᱪᱪᱷᱟ ᱳᱠᱮ᱾ ᱟᱹᱵᱤᱱ ᱫᱚ ᱛᱟᱦᱚᱞᱮ ᱚᱠᱟ ᱡᱮᱞᱟ ᱠᱷᱚᱱᱵᱤᱱ ᱨᱚᱲᱮᱫ ᱛᱮ?
ᱟᱹᱞᱤᱧ ᱫᱚ ᱵᱟᱸᱠᱩᱲᱟ᱾
ᱚ ᱟᱪᱪᱷᱟ, ᱟᱹᱞᱤᱧ ᱫᱚ ᱡᱷᱟᱲᱜᱨᱟᱢ ᱡᱮᱞᱟ ᱠᱷᱚᱱ᱾
ᱦᱩᱸ᱾ ᱪᱮᱫ ᱠᱚᱯᱮ ᱪᱤᱠᱟᱹ ᱵᱟᱲᱟᱭᱮᱫ ᱛᱮ ᱱᱤᱛᱚᱜ ᱫᱚ ᱛᱟᱦᱚᱞᱮ?
ᱦᱤᱛᱚᱜ ᱫᱚ ᱪᱮᱫ ᱦᱚᱸ ᱵᱟᱝ ᱦᱤᱛᱚᱜ ᱫᱚ ᱚᱲᱟᱜ ᱠᱚᱨᱮᱜ ᱜᱮ᱾ ᱱᱚᱜ-ᱚᱭ ᱠᱤᱪᱷᱩ ᱠᱷᱚᱱ ᱞᱟᱦᱟ ᱜᱮ ᱠᱟᱹᱴᱤᱡᱼᱮ ᱫᱟᱜ ᱡᱟᱹᱲᱤ ᱜᱚᱫ ᱠᱮᱫ ᱛᱮ ᱟᱫᱚ ᱚᱲᱟᱜ ᱨᱮᱜᱮ ᱚᱲᱟᱜ ᱠᱚᱨᱮᱜ ᱜᱮ ᱢᱮᱱᱟᱜ ᱞᱮᱭᱟ ᱦᱤᱛᱚᱜ ᱫᱚ᱾
ᱟᱫᱚ ᱛᱮᱦᱮᱧ ᱛᱟᱦᱚᱞᱮ ᱦᱩᱲᱩ ᱠᱚᱫᱚ ᱤᱭᱟᱹ ᱫᱚ ᱵᱟᱝᱯᱮ ᱪᱟᱞᱟᱣ ᱠᱟᱱᱟ ᱦᱳᱲᱳ ᱨᱚᱦᱚᱭ ᱠᱚ?
ᱩᱸ ᱵᱟᱞᱮ ᱪᱟᱞᱟᱣ ᱟᱠᱟᱱᱟ ᱛᱤᱦᱤᱧ ᱫᱚ ᱟᱞᱮ ᱫᱚᱞᱮ ᱨᱚᱦᱚᱭ ᱪᱟᱵᱟᱣ ᱟᱠᱟᱜ-ᱟ ᱱᱚᱛᱮ ᱫᱚ ᱢᱚᱴᱟ ᱢᱩᱴᱤ᱾
ᱚ ᱟᱯᱮ ᱫᱚ ᱨᱚᱦᱚᱭ ᱪᱟᱵᱟᱣ ᱠᱟᱫᱟᱯᱮ᱾ ᱱᱟᱯᱟᱭ ᱱᱟᱯᱟᱭ᱾ᱸᱟᱞᱮ ᱫᱚ ᱱᱚᱜᱼᱚᱭ ᱢᱮᱱᱟᱜ ᱜᱮ ᱛᱟᱞᱮᱭᱟ ᱮᱠᱷᱚᱱᱳ᱾ ᱟᱪᱪᱷᱟ ᱵᱟᱹᱭᱦᱟᱹᱲ ᱫᱚᱯᱮ ᱨᱚᱦᱚᱭ ᱯᱩᱭᱦᱟᱹᱣ ᱟᱠᱟᱫᱟ?
ᱦᱮᱸ ᱟᱫᱚ ᱚᱲᱟᱜ ᱫᱷᱟᱨᱮ ᱚᱸᱰᱮ ᱜᱷᱩᱴᱩ ᱜᱷᱩᱴᱩ ᱠᱚᱜᱮ ᱢᱮᱱᱟᱜ-ᱟ᱾
ᱟᱫᱚ ᱫᱟᱜ ᱠᱚ ᱵᱟᱝ ᱛᱤᱸᱜᱩ ᱞᱮᱠᱷᱟᱱ ᱪᱤᱠᱟᱹᱛᱮ ᱚᱱᱟ ᱫᱚ ᱱᱟᱜ ᱠᱷᱟᱱ ᱵᱟᱝ ᱜᱟᱱᱚᱜ-ᱟ ᱥᱮ ᱪᱮᱥ ᱠᱚ᱾
ᱦᱳᱭ ᱟᱨ ᱛᱟᱯᱚᱨᱮ ᱛᱚᱞᱟ ᱠᱚᱦᱚᱸ ᱠᱟᱹᱴᱤᱡ ᱜᱮᱛᱟᱞᱮᱭᱟ᱾
ᱚ ᱟᱪᱪᱷᱟ ᱟᱨᱦᱚ ᱯᱮ ᱫᱚᱦᱲᱟ ᱛᱮᱯᱮ ᱛᱚᱞᱟ ᱯᱮ ᱜᱤᱲᱤᱭ ᱠᱟᱫᱟ?
ᱵᱟᱝ ᱟᱫᱚ ᱦᱮᱸ ᱱᱚᱛᱮ ᱜᱷᱩᱴᱩ ᱥᱮᱫ ᱫᱚ ᱯᱚᱨᱮ ᱧᱚᱜ ᱛᱮᱞᱮ ᱜᱤᱰᱤᱭ ᱠᱟᱜ-ᱟ, ᱚᱱᱛᱮ ᱵᱟᱹᱭᱦᱟᱹᱲ ᱥᱮᱫ ᱥᱮᱫ ᱫᱚ ᱞᱟᱦᱟ ᱧᱚᱜ ᱛᱮᱜᱮ᱾
ᱦᱩᱸ ᱦᱩᱸ᱾ ᱟᱫᱚ ᱵᱟᱝ ᱫᱟᱜ ᱵᱟᱲᱟᱭ ᱫᱟᱭ ᱛᱚ ᱦᱤᱛᱚᱜ ᱫᱚ ᱜᱟᱱᱚᱜ-ᱟ ᱪᱟᱥ ᱠᱚ᱾
ᱦᱳᱭ᱾
ᱛᱟᱞᱦᱮ ᱚᱱᱟ ᱵᱟᱹᱫᱽ ᱠᱚᱫᱚ ᱯᱮ ᱥᱤᱭ ᱠᱟᱫᱟ ᱥᱮ ᱵᱟᱝ ᱚᱱᱟ ᱜᱩᱴᱩ ᱤᱭᱟᱹᱠᱷᱮᱛ ᱠᱚᱫᱚ?
ᱵᱟᱹᱫᱽ ᱠᱚᱫᱚ ᱢᱤᱫ ᱫᱷᱟᱣ ᱢᱤᱫ ᱪᱟᱥ ᱠᱟᱛᱮᱫ ᱫᱚ ᱥᱤ ᱦᱩᱭ ᱠᱟᱱᱟ᱾
ᱟᱪᱷᱟ᱾ ᱟᱬᱜᱚᱢ ᱫᱚ ᱟᱣᱨᱤ ᱯᱮ ᱟᱬᱜᱚᱢᱚᱜ-ᱟ ᱛᱟᱦᱚᱞᱮ?
ᱟᱬᱜᱚᱢ ᱫᱚ ᱟᱹᱣᱨᱤ ᱞᱮ ᱟᱬᱜᱚᱢᱚᱜ-ᱟ᱾ ᱟᱯᱮ ᱥᱮᱫ ᱫᱚ?
ᱟᱞᱮᱥᱮᱫ ᱫᱚ ᱱᱚᱜ-ᱚᱭ ᱤᱭᱟᱹ ᱫᱚ ᱥᱤ ᱠᱚᱫᱚ ᱦᱳᱭ ᱵᱟᱲᱟ ᱟᱠᱟᱱ ᱜᱮᱭᱟ, ᱨᱚᱦᱚᱭᱴᱟᱜ ᱪᱟᱞᱟᱜ ᱠᱟᱱᱟ ᱦᱤᱛᱚᱜ ᱫᱚ ᱵᱚᱨᱚᱝ᱾ ᱨᱚᱦᱚᱭᱮᱫ ᱜᱮᱭᱟᱞᱮ ᱮᱠᱷᱚᱱᱳ ᱦᱳᱭᱩᱜ ᱛᱟᱞᱮᱭᱟ ᱯᱩᱱ ᱢᱚᱬᱮ ᱢᱟᱦᱟ ᱜᱟᱱ ᱨᱚᱦᱚᱭ ᱪᱟᱞᱟᱜ ᱛᱟᱞᱮᱭᱟ ᱮᱠᱷᱚᱱ᱾
ᱚ ᱱᱮᱜ-ᱮ ᱯᱮ ᱥᱟᱨᱫᱤᱭ ᱠᱟᱱᱟ ᱛᱟᱞᱦᱮ᱾
ᱦᱳᱭ ᱦᱳᱭ᱾
ᱟᱵ ᱫᱚ ᱛᱟᱦᱚᱞᱮ ᱢᱟᱱᱮ ᱪᱮᱫ ᱛᱮ ᱚᱞᱚᱜ ᱯᱟᱲᱦᱟᱣ ᱫᱚ ᱛᱤᱱᱟᱹᱜ ᱥᱟᱺᱜᱤᱧ ᱜᱮ ᱟᱵᱮᱱ
ᱚᱞᱚᱜ ᱯᱟᱲᱦᱟᱜ ᱫᱚ ᱳᱭ ᱠᱚᱞᱮᱡᱽ ᱦᱟᱹᱵᱤᱡ᱾
ᱟᱪᱪᱷᱟ ᱠᱚᱞᱮᱡᱽ ᱵᱤᱱ ᱠᱩᱲᱟᱹᱣ ᱟᱠᱟᱫᱟ᱾
ᱦᱳᱭ, ᱟᱹᱵᱤᱱ ᱫᱚ?
ᱟᱹᱞᱤᱧ ᱦᱚᱸ ᱚᱱᱟ ᱠᱚᱞᱡᱽ ᱠᱚᱞᱤᱧ ᱠᱩᱲᱟᱹᱣ ᱠᱟᱛᱮᱫ ᱮᱢ ᱮ ᱨᱮᱞᱤᱧ ᱞᱤᱧ ᱵᱷᱛᱛᱤᱭ ᱠᱟᱱᱟ ᱱᱤᱭᱟᱹᱪᱷᱚᱴ ᱜᱮ᱾
ᱚ ᱚᱠᱟᱨᱮ ᱵᱤᱱ ᱵᱷᱩᱛᱛᱤᱭ ᱟᱠᱟᱱᱟ?
ᱱᱚᱰᱮ ᱵᱤᱫᱫᱟᱥᱟᱜᱚᱨ ᱨᱮᱜᱮ᱾
ᱚ ᱟᱯᱮ ᱚᱱᱛᱮ ᱨᱮᱜᱮ ᱵᱟᱝ᱾
ᱦᱮᱸ ᱦᱮᱸ᱾
ᱩᱸᱻ
ᱟᱫᱚ ᱢᱟᱱᱮ ᱚᱱᱛᱮ ᱫᱚᱻ ᱪᱮᱫ ᱞᱮᱠᱟ ᱢᱟᱱᱮ ᱱᱚᱣᱟ ᱠᱷᱟᱹᱞᱤ ᱟᱥᱟᱲ ᱵᱚᱸᱜᱟ ᱨᱮ ᱦᱩᱲᱩ ᱠᱚ ᱯᱮ ᱨᱚᱦᱚᱭᱟ ᱥᱮ, ᱟᱨ ᱱᱤᱭᱟᱹ ᱞᱟᱦᱟ ᱥᱚᱥᱟ ᱮᱢᱟᱱ ᱠᱚᱯᱮ ᱨᱚᱦᱚᱭ ᱵᱟᱲᱟ ᱞᱮᱫᱟ?
ᱤᱭᱟᱹ ᱫᱷᱚᱨᱚᱱ ᱞᱮ ᱨᱚᱦᱚᱭ ᱞᱮᱫ-ᱟ᱾ ᱟᱞᱮ ᱴᱷᱮᱡ ᱟᱞᱮ ᱱᱚᱣᱟ ᱱᱚᱣᱟ ᱱᱚ ᱛᱮ ᱫᱚ ᱵᱟᱨ ᱫᱷᱟᱣ ᱠᱟᱛᱮᱫ ᱪᱟᱥ ᱦᱩᱭᱩᱜ-ᱟ, ᱫᱷᱚᱨᱚᱱ ᱢᱤᱫ ᱰᱷᱟᱣ ᱵᱚᱨᱥᱟ ᱨᱮ ᱢᱤᱫ ᱫᱷᱟᱣ᱾
ᱢᱟᱜ ᱫᱷᱚᱨᱚᱱ ᱦᱚᱲ ᱦᱚᱸᱯᱮ ᱨᱚᱦᱚᱭ ᱜᱮᱭᱟ ᱛᱟᱦᱚᱞᱮ?
ᱦᱮᱸᱻ ᱨᱚᱦᱚᱭ ᱜᱮᱭᱟᱞᱮ᱾ ᱟᱞᱮ ᱱᱚᱛᱮ ᱫᱚ ᱦᱟᱱᱮ ᱠᱮᱱᱮᱞ ᱨᱮᱱᱟᱜ ᱫᱟᱜ ᱞᱮ ᱧᱟᱢ ᱜᱮᱭᱟ, ᱟᱫᱚ ᱚᱱᱟᱛᱮ ᱨᱚᱦᱚᱭ ᱦᱩᱭᱩᱜ ᱜᱮᱭᱟ ᱛᱟᱯᱚᱨᱮ ᱢᱤᱱᱤ ᱠᱚᱦᱚᱸ ᱢᱮᱱᱟᱜ ᱟᱠᱟᱫᱟ᱾
ᱟᱪᱷᱟ ᱟᱨ ᱱᱟᱹᱭ ᱜᱟᱰᱟ ᱠᱚᱫᱚ ᱪᱮᱫ ᱥᱟᱺᱜᱤᱧ ᱜᱮᱛᱟ ᱯᱮᱭᱟ ᱥᱮ ᱪᱮᱫᱮ ᱞᱮᱠᱟ?
ᱦᱮᱸᱻ ᱥᱟᱺᱜᱤᱧ ᱫᱚ ᱟᱹᱰᱤ ᱥᱟᱺᱜᱤᱧ ᱜᱮᱭᱟ, ᱦᱟᱱᱟ ᱢᱩᱠᱩᱴᱵᱩᱱᱤᱯᱩᱨ ᱠᱷᱚᱱ ᱱᱚᱛ ᱛᱮ ᱜᱮ ᱦᱤᱡᱩᱜᱼᱟ ᱟᱫᱚ ᱟᱨ ᱟᱞᱮ ᱴᱷᱮᱡ ᱠᱷᱚᱱ, ᱦᱳᱭ ᱚᱸᱰᱮ ᱠᱷ ᱜᱮ ᱠᱮᱱᱮᱞ ᱫᱟᱜ ᱟᱲᱟᱜᱚᱜᱼᱟ ᱟᱫᱚ ᱚᱱᱟ ᱟᱞᱮ ᱚᱲᱟᱜ ᱠᱷᱚᱱ ᱠᱟᱹᱴᱤᱡ ᱥᱟᱺᱜᱤᱧᱚᱜᱼᱟ, ᱚᱱᱟ ᱚᱱᱟ ᱠᱚᱨᱮ ᱠᱷᱚᱱ ᱟᱫᱚ ᱢᱟᱱᱮ ᱟᱥᱚᱞ ᱠᱮᱱᱮᱞ ᱫᱚ ᱢᱮᱱᱟᱜ ᱟᱠᱟᱫᱟ᱾ ᱟᱫᱚ ᱚᱱᱟ ᱨᱮᱱᱟᱜ ᱫᱟᱜ ᱜᱮ ᱟᱲᱟᱜ ᱞᱮᱠᱷᱟᱱ ᱠᱚ ᱱᱚᱛᱮ ᱦᱤᱡᱩᱜ-ᱟᱞᱮ ᱥᱮ᱾
ᱟᱪᱷᱟ ᱱᱟᱯᱟᱭ ᱱᱟᱯᱟᱭ᱾ ᱛᱟᱦᱚᱞᱮ ᱫᱚ ᱪᱮᱫ ᱢᱟᱱᱮ ᱟᱵᱚ ᱱᱚᱸᱜ-ᱚᱭ ᱡᱩᱣᱟᱹᱱ ᱠᱚᱲᱟ ᱜᱤᱫᱽᱟᱹ ᱠᱩᱲᱤ ᱜᱤᱫᱽᱨᱟᱹ ᱠᱚ ᱚᱞᱚᱜ ᱯᱟᱲᱦᱟᱣ ᱪᱮᱫ ᱠᱟ ᱢᱟᱱᱮ ᱯᱟᱲᱦᱟᱜ ᱠᱟᱱ ᱜᱮᱭᱟ ᱠᱚ ᱥᱮ ᱵᱟᱝ? ᱛᱟᱞᱟ ᱠᱚᱨᱮ ᱠᱚ ᱵᱟᱹᱜᱤᱭᱮᱫᱟ᱾
ᱮᱸᱻ ᱦᱮᱸᱜ᱾ ᱟᱞᱮ ᱟᱹᱛᱩ ᱨᱮᱱᱟᱜ ᱜᱮᱧ ᱞᱟᱹᱭ ᱞᱮᱜᱮ, ᱮᱴᱟᱜ ᱨᱮᱱᱟᱜ ᱫᱚ ᱩᱱᱟᱹᱜ ᱫᱚ ᱵᱟᱹᱧ ᱵᱟᱰᱟᱭᱟ᱾
ᱦᱩᱸ
ᱛᱚ ᱟᱞᱮ ᱴᱷᱮᱱᱟᱜ ᱜᱤᱧ ᱞᱟᱹᱭ ᱞᱮᱜᱮ, ᱟᱞᱮ ᱴᱷᱮᱱ ᱱᱚᱰᱮ ᱫᱚ ᱢᱟᱱᱮᱜ ᱤᱧᱟᱹᱜ ᱫᱚ ᱱᱚᱰᱮ ᱜᱮᱛᱚ ᱵᱟᱯᱞᱟ ᱦᱩᱭ ᱟᱠᱟᱱ ᱛᱤᱧᱟᱹ᱾ ᱟᱨ ᱢᱟᱱᱮ ᱵᱮᱥᱤ ᱫᱤᱱ ᱫᱚ ᱵᱟᱹᱧ ᱦᱩᱭᱩᱜ ᱠᱟᱱᱟ ᱦᱩᱭᱩᱜ ᱠᱟᱱᱟᱹ ᱳᱭ ᱯᱟᱸᱪ ᱵᱚᱪᱷᱚᱨ ᱜᱟᱱ᱾
ᱟᱪᱪᱷᱟ᱾
ᱱᱚᱸᱰᱮ ᱦᱮᱡ ᱠᱟᱛᱮᱜ ᱡᱮᱧ ᱧᱮᱞᱮᱫ ᱠᱚᱣᱟᱻ ᱢᱟᱱᱮ ᱩᱸᱻᱦᱟᱭ ᱤᱥᱠᱩᱞ ᱠᱚ ᱦᱟᱭ ᱤᱥᱠᱩᱞ ᱫᱚᱠᱚ ᱠᱚᱢᱯᱞᱤᱤᱴ ᱮᱫᱟ ᱟᱨᱠᱤ᱾ ᱠᱤ ᱟᱫᱚᱻ ᱪᱮᱛᱟᱱ ᱥᱮᱫ ᱫᱚ ᱟᱫᱚ ᱵᱟᱠᱚ ᱯᱟᱲᱦᱟᱣ ᱠᱟᱱᱟ ᱚᱠᱚᱭ ᱠᱚᱦᱚᱸ᱾ ᱠᱷᱩᱵ ᱠᱚᱢ ᱟᱜ ᱛᱩᱫ ᱢᱤᱫᱵᱟᱨ ᱢᱮᱱᱟᱜ ᱟᱠᱟᱫ ᱠᱚᱣᱟ᱾
ᱤᱞᱮᱵᱷᱮᱱ ᱴᱩᱭᱮᱞᱵᱷ ᱯᱟᱲᱦᱟᱣ ᱠᱟᱛᱮᱫ ᱠᱚ ᱵᱟᱹᱜᱤᱭᱮᱫᱟ ᱛᱟᱦᱚᱞᱮ᱾
ᱤᱭ ᱜᱠᱟᱼᱟ ᱾ ᱦᱳᱦᱳᱣᱟᱭ ᱢᱮ᱾
ᱟᱞᱮ ᱱᱚᱛᱮ ᱦᱚᱸ ᱱᱚᱝᱠᱟ ᱜᱮ᱾ ᱢᱟᱱᱮ ᱠᱚᱞᱮᱡᱽ ᱡᱩᱫᱤ ᱠᱚᱞᱮᱡᱽ ᱠᱚ ᱵᱷᱚᱨᱛᱤᱜ ᱠᱟᱱ ᱨᱮᱦᱚᱸ ᱚᱱᱟ ᱯᱷᱟᱥᱴ ᱰᱤᱭᱟᱨ, ᱥᱮᱠᱮᱱᱰ ᱰᱤᱭᱟᱨ ᱥᱮᱠᱮᱱᱰ ᱰᱤᱭᱟᱨ ᱛᱮᱫᱚ ᱢᱟᱱᱮ ᱵᱟᱹᱜᱤᱻ ᱞᱮᱠᱟ ᱜᱮ᱾
ᱦᱮᱸᱻ
ᱟᱫᱚ ᱠᱚᱞᱮᱡᱽ ᱦᱚᱸ ᱵᱟᱠᱚ ᱯᱩᱨᱟᱹᱣᱮᱫ-ᱟ, ᱱᱮᱛᱟᱨ ᱡᱩᱜᱽ ᱨᱮ ᱡᱩᱫᱤ ᱚᱞᱚᱜ ᱯᱟᱲᱦᱟᱣ ᱡᱩᱫᱤ ᱩᱱᱟᱹᱜ ᱞᱟᱦᱟ ᱠᱟᱛᱮ ᱦᱚᱸ ᱡᱩᱫᱤᱢ ᱵᱟᱹᱜᱤᱣᱚᱜ-ᱟ ᱛᱟᱦᱚᱞᱮ ᱚᱱᱟ ᱫᱚᱻ
ᱦᱳᱭᱻ᱾
ᱟᱫᱚ ᱥᱚᱨᱠᱟᱨᱤ ᱠᱚᱞᱮᱡᱽ ᱠᱚᱦᱚᱸ ᱫᱚᱢᱮ ᱪᱟᱞᱩ ᱟᱠᱟᱱᱟ ᱛᱚᱻ ᱠᱚᱢ ᱯᱚᱭᱥᱟ ᱛᱮ ᱯᱟᱲᱦᱟᱣ ᱜᱟᱱᱚᱜ ᱠᱟᱱᱟᱻ
ᱦᱮᱸᱻ
ᱚᱱᱛᱮ ᱫᱚ ᱛᱟᱦᱚᱞᱮ ᱪᱮᱫ ᱞᱮᱠᱟ ᱤᱭᱟᱹ ᱠᱚ ᱱᱤᱭᱟᱹ ᱪᱷᱚᱴ ᱛᱟᱦᱚᱞᱮ ᱵᱟᱦᱟ ᱢᱟᱜ ᱢᱚᱬᱮ ᱠᱚ ᱪᱮᱫ ᱞᱮᱠᱟ ᱦᱳᱭᱮᱱ ᱛᱮ?
ᱵᱟᱦᱟ ᱢᱟᱜ ᱢᱚᱬᱮ ᱫᱚ ᱟᱞᱮ ᱥᱮᱫ ᱫᱚ ᱱᱤᱭᱟᱹ ᱫᱷᱟᱣ ᱫᱚ ᱵᱟᱝ ᱦᱳᱭ ᱟᱠᱟᱱᱟ ᱟᱞᱮ ᱴᱷᱮᱡ ᱫᱚ ᱢᱚᱬᱮ ᱵᱚᱪᱷᱚᱨ ᱯᱚᱨ ᱯᱚᱨ ᱠᱚᱞᱮ ᱢᱟᱜ ᱢᱚᱬᱚᱜ-ᱟ ᱾ ᱟᱫᱚ ᱱᱤᱭᱟᱹ ᱫᱷᱟᱣ ᱫᱚ ᱥᱩᱫᱩ ᱵᱟᱦᱟ ᱜᱮ ᱦᱩᱭ ᱠᱟᱱ ᱛᱟᱞᱮᱭᱟ ᱾ ᱵᱟᱦᱟ ᱵᱮᱥ ᱦᱳᱭ,
ᱦᱳᱭ ᱚᱝᱠᱟ ᱜᱮ ᱢᱚᱬᱮ ᱥᱮᱨᱢᱟ ᱚᱠᱟ ᱠᱚᱨᱮ ᱫᱚ ᱯᱮ ᱥᱮᱨᱢᱟ ᱪᱷᱟᱰᱟ ᱪᱷᱟᱰᱟ ᱠᱚ ᱢᱟᱜ ᱢᱚᱬᱮ ᱜᱮᱭᱟ ᱟᱨ ᱠᱤ᱾
ᱢᱟᱜ ᱢᱚᱬᱮ ᱜᱮᱭᱟ ᱠᱚ,
ᱱᱮᱛ ᱫᱤᱱ ᱠᱟᱞᱚᱢ ᱛᱟᱦᱚᱞᱮ ᱢᱟᱜ ᱢᱚᱬᱮ ᱞᱮᱱᱟ ᱡᱟᱹᱱᱤᱡ?
ᱦᱮᱸ, ᱫᱤᱱ ᱠᱟᱞᱚᱢ ᱞᱮ ᱢᱟᱜ ᱢᱚᱬᱮ ᱞᱮᱱᱟ, ᱟᱫᱚ ᱱᱮᱥ ᱫᱚ ᱚᱱᱟ ᱛᱮᱞᱮ ᱵᱟᱦᱟᱭᱮᱱᱟ ᱾
ᱦᱩᱸ, ᱦᱮᱸ ᱚᱝᱠᱟ ᱜᱮ ᱟᱫᱚ ᱢᱟᱜ ᱢᱚᱬᱮ ᱢᱚᱬᱮ ᱥᱮᱨᱢᱟ ᱛᱟᱞᱟ ᱨᱮᱫᱚ ᱡᱷᱚᱛᱚ ᱯᱨᱚᱛᱤ ᱥᱮᱨᱢᱟ ᱜᱮ ᱵᱟᱦᱟᱜ ᱟᱠᱚ,
ᱦᱮᱸ,
ᱠᱷᱟᱹᱞᱤ ᱵᱟᱦᱟ ᱥᱩᱢᱩᱝ ᱠᱚ ᱟᱬᱜᱚᱭᱟ ᱾
ᱚᱻ
ᱟᱨ ᱛᱟᱦᱚᱞᱮ ᱤᱭᱟᱹ ᱠᱚ ᱫᱚ ᱨᱟᱛ ᱢᱮᱞᱟ ᱠᱚ ᱫᱚ ᱛᱤᱱᱟᱹᱜ ᱥᱳᱨ ᱜᱮ ᱥᱮ ᱪᱮᱫ ᱞᱮᱠᱟ ᱧᱮᱧᱮᱞ ᱯᱮ ᱪᱟᱞᱟᱣ ᱜᱚᱫᱱᱟ?
ᱟᱫᱚ ᱥᱩᱨ ᱫᱚ ᱥᱩᱨ ᱜᱮ ᱨᱮᱦᱚᱸ ᱟᱫᱚ ᱢᱟᱱᱮ ᱪᱟᱞᱟᱣ ᱵᱟᱝ ᱦᱳᱭ ᱟᱠᱟᱱᱟ, ᱤᱧ ᱫᱚ ᱢᱤᱫ ᱫᱷᱟᱣ ᱦᱚᱸ ᱵᱟᱹᱧ ᱧᱮᱞ ᱟᱠᱟᱫᱟ ᱨᱟᱛ ᱢᱮᱞᱟ ᱠᱚ ᱫᱚ᱾ ᱟᱞᱮ ᱴᱷᱮᱱ ᱠᱷᱚᱱ ᱵᱤᱥᱤ ᱫᱚ ᱵᱟᱝ ᱥᱟᱺᱜᱤᱧᱟ, ᱥᱩᱨ ᱜᱮᱭᱟ ᱫᱩ ᱠᱤᱞᱳᱢᱤᱴᱟᱨ ᱜᱟᱱ ᱦᱩᱭᱩᱜᱼᱟ, ᱛᱩᱵᱩ ᱨᱮ ᱦᱚᱸ ᱧᱮᱧᱮᱞ ᱫᱚ ᱪᱟᱞᱟᱣ ᱵᱟᱝ ᱦᱩᱭ ᱟᱠᱟᱱᱟ᱾
ᱦᱩᱸ, ᱟᱫᱚ ᱚᱲᱟᱜ ᱨᱮ ᱱᱟᱜ ᱠᱷᱟᱱ ᱟᱫᱚ ᱦᱚᱨᱚᱵᱚᱨᱚ᱾
ᱦᱮᱸ ᱦᱚᱨᱚᱵᱚᱨᱚ ᱦᱚᱸ ᱟᱨ ᱚᱱᱟ ᱠᱚ ᱫᱚ ᱫᱤᱠᱩ ᱠᱚᱣᱟᱜ ᱯᱚᱨᱚᱵᱽ ᱜᱮ ᱠᱟᱱᱟ ᱟᱫᱚ ᱩᱱᱟᱹᱜ
ᱮᱠᱟᱞ ᱮᱠᱟᱞ ᱚᱱᱟ ᱠᱚᱨᱮ ᱫᱚ ᱫᱤᱠᱩ ᱠᱚ ᱯᱚᱨᱚᱵᱽ ᱠᱟᱱᱟ ᱛᱚ᱾
ᱦᱳᱭ, ᱟᱫᱚ ᱚᱱᱟ ᱦᱚᱛᱮᱜ ᱛᱮ ᱩᱸ ᱩᱱᱟᱹᱜ ᱫᱚ ᱢᱚᱱᱮ ᱫᱚ ᱵᱟᱹᱱᱩᱜ ᱠᱟᱫᱟ ᱡᱮ ᱧᱮᱞ ᱜᱮ ᱦᱩᱭᱩᱜ ᱪᱟᱞᱟᱜ ᱜᱮ ᱦᱩᱭᱩᱜᱼᱟ ᱾
ᱱᱮᱛᱟᱨ ᱛᱟᱦᱚᱞᱮ ᱱᱚᱸᱰᱮ ᱦᱩᱞ ᱢᱟᱦᱟ ᱛᱟᱦᱚᱞᱮ ᱛᱤᱨᱤᱥᱮ ᱡᱩᱱ ᱪᱮᱫ ᱞᱮᱠᱟ ᱯᱮ ᱢᱟᱱᱟᱣ ᱠᱮᱫᱟ ᱚᱱᱟ ᱠᱚᱨᱮ?
ᱛᱤᱨᱤᱥᱮ ᱡᱩᱱ ᱱᱟᱭ ᱱᱟᱯᱟᱭ ᱛᱮ ᱜᱮ ᱞᱮ ᱢᱟᱱᱟᱣ ᱟᱠᱟᱜᱼᱟ ᱟᱹᱰᱤ ᱵᱷᱟᱹᱞᱮ ᱜᱮ᱾
ᱢᱟᱱᱮ ᱪᱮᱠᱟ ᱦᱚᱲ ᱠᱚ ᱵᱤᱥ ᱡᱟ ᱢᱟᱱᱮ ᱡᱟᱹᱥᱛᱤ ᱧᱚᱜ ᱦᱚᱲ ᱠᱚ ᱡᱨᱣᱚᱜ ᱜᱮᱭᱟ ᱥᱮ, ᱥᱩᱫᱷᱩ ᱟᱹᱛᱳ ᱥᱩᱢᱩᱝ ᱜᱮ?
ᱛᱳ, ᱟᱞᱮ ᱟᱹᱛᱳ ᱥᱩᱢᱩᱝ ᱜᱮ ᱡᱟᱹᱥᱛᱤ ᱧᱚᱜ ᱮᱴᱟᱜ ᱠᱚᱨᱮᱱ ᱫᱚ ᱵᱟᱝ, ᱟᱞᱮ ᱟᱹᱛᱳ ᱥᱩᱢᱩᱝ ᱜᱮ ᱡᱷᱚᱛᱚ ᱦᱚᱲ ᱜᱮ ᱞᱮ ᱡᱟᱣᱨᱟ ᱞᱮᱱᱟ ᱾ ᱱᱟᱭ-ᱱᱟᱯᱟᱭ ᱛᱮ ᱜᱮ ᱞᱮ ᱯᱟᱨᱚᱢ ᱠᱟᱜᱼᱟ ᱾
ᱛᱮ ᱦᱚᱸ ᱠᱷᱟᱹᱞᱤ ᱟᱛᱳ ᱥᱩᱢᱩᱝ ᱜᱮ ᱦᱚᱲ ᱠᱚ ᱡᱟᱣᱨᱟᱜᱼᱟ ᱡᱟᱹᱥᱛᱤ ᱫᱚ ᱵᱟᱝ ᱟᱨᱠᱤ᱾ ᱟᱫᱚ ᱱᱮᱛᱟᱨ ᱫᱚ ᱜᱚᱴᱟ ᱜᱮ ᱟ ᱟᱹᱛᱳ ᱟᱹᱛᱳ ᱠᱚ ᱤᱭᱟᱹᱭᱫᱟ ᱛᱚ᱾ ᱦᱩᱞ ᱢᱟᱦᱟ ᱫᱚ ᱠᱚ ᱢᱟᱱᱟᱣ ᱮᱫ ᱜᱮᱭᱟ᱾
ᱦᱳᱭ,
ᱢᱟᱱᱮ ᱟᱯᱮ ᱛᱟᱦᱚᱞᱮ ᱵᱤᱨ ᱫᱤᱥᱚᱢ ᱯᱮ ᱯᱟᱲᱟᱜ ᱠᱟᱱᱟ ᱥᱮ ᱪᱮᱫ ᱞᱮᱠᱟ?
ᱟᱞᱮ ᱫᱚ ᱵᱤᱨ ᱫᱤᱥᱚᱢ ᱦᱚᱸ ᱢᱮᱱ ᱵᱟᱝ ᱜᱟᱱᱚᱜᱼᱟ, ᱟᱨ ᱚᱝᱠᱟ ᱢᱟᱱ ᱫᱤᱥᱚᱢ ᱦᱚᱸ ᱢᱮᱱ ᱵᱟᱝ ᱜᱟᱱᱚᱜ-ᱟ ᱟᱞᱮ ᱫᱚ ᱢᱟᱱᱮ ᱛᱟᱞᱟ ᱢᱟᱞᱟ ᱨᱮ ᱢᱮᱱᱟᱜ ᱟᱠᱟᱫ ᱞᱮᱭᱟ ᱾
ᱟᱪᱪᱷᱟ ᱛᱟᱞᱟ ᱢᱟᱞᱟ ᱨᱮ ᱢᱮᱱᱟᱜᱼᱟ, ᱛᱟᱦᱚᱞᱮ ᱚᱱᱟ ᱫᱷᱟᱨᱟ ᱠᱟᱹᱡ ᱰᱩᱝᱨᱤ ᱧᱚᱜ ᱜᱮᱛᱟ ᱯᱮᱭᱟ?
ᱰᱩᱝᱨᱤ ᱫᱚ ᱵᱟᱝ ᱰᱩᱝᱨᱤ ᱛᱟᱞᱮᱭᱟ ᱾
ᱵᱟᱝᱰᱩᱝᱨᱤ᱾
ᱵᱟᱝ᱾
ᱟᱪᱪᱷᱟ, ᱟᱪᱪᱷᱟ᱾
ᱛᱚᱵᱩ ᱨᱮᱦᱚᱸ ᱟᱫᱚ, ᱢᱟᱱᱮ ᱥᱟᱦᱟᱱ ᱥᱟᱠᱟᱢ ᱠᱚ ᱩᱫ ᱯᱩᱴᱠᱟᱹ ᱠᱚ ᱚᱱᱟ ᱠᱚᱫᱚ ᱵᱟᱝᱞᱮ ᱚᱵᱷᱟᱵ- ᱠᱚᱜ ᱜᱮᱭᱟ, ᱚᱱᱟ ᱠᱚᱫᱚᱞᱮ ᱧᱟᱢ ᱤᱫᱤ ᱜᱮᱭᱟ᱾
ᱚ ᱢᱟᱱᱮ ᱟᱫᱚ ᱪᱮᱫᱠᱟ ᱚᱱᱛᱮ ᱤᱭᱟᱹ ᱠᱚ, ᱥᱟᱨᱡᱚᱢ ᱫᱟᱨᱮ ᱠᱚ ᱢᱟᱜ ᱦᱚᱪᱚᱣᱟᱜ ᱜᱮᱭᱟ ᱥᱮ?
ᱵᱟᱝ ᱵᱟᱝ, ᱥᱟᱨᱡᱚᱢ ᱫᱟᱨᱮ ᱫᱚ ᱵᱟᱠᱚ ᱢᱟᱜ ᱦᱚᱪᱚᱣᱟᱜᱼᱟ ᱱᱚᱛᱮ ᱫᱚ᱾
ᱦᱩᱸ᱾
ᱟᱫᱚ ᱟᱞᱮ ᱫᱚ ᱢᱤᱫᱴᱤᱡ ᱵᱤᱨ ᱢᱮᱱᱟᱜ ᱟᱠᱟᱫ ᱛᱟᱞᱮᱭᱟ, ᱵᱤᱨ ᱵᱚᱞᱛᱮ ᱳᱭ ᱟᱠᱟᱥᱯᱟᱱᱤ ᱫᱟᱨᱮ ᱠᱚ᱾
ᱟᱪᱪᱷᱟ, ᱯᱷᱚᱨᱠᱟᱥᱯᱟᱱᱤᱛ ᱨᱮ ᱯᱳᱚᱴᱟᱥ ᱫᱟᱨᱤ ᱠᱚ ᱢᱮᱱᱟᱜᱼᱟ ᱦᱳᱭ᱾
ᱦᱳᱭ ᱟᱫᱚ ᱟᱞᱮ ᱫᱚ ᱚᱱᱟ ᱠᱚᱜᱮ ᱥᱟᱦᱟᱱ ᱛᱟᱞᱮ ᱫᱚ, ᱥᱟᱦᱟᱱ ᱫᱚ ᱟᱫᱚ ᱢᱟᱱᱮ ᱡᱷᱚᱛᱚ ᱠᱚᱛᱮ ᱟᱫᱚ ᱚᱱᱟ ᱵᱤᱨ ᱫᱚᱞᱮ ᱰᱤᱭᱩᱴ- -ᱴᱤᱭᱟ ᱵᱤᱨ ᱫᱚ ᱵᱤᱥᱤ ᱫᱚ ᱵᱟᱝ ᱢᱟᱨᱟᱝᱟ᱾
ᱟᱪᱪᱷᱟ, ᱵᱤᱨ ᱠᱚᱢᱤᱴᱤ ᱨᱮᱚᱸ ᱢᱮᱱᱟᱜ ᱯᱮᱭᱟ ᱛᱟᱦᱚᱞᱮ?
ᱦᱳᱭ ᱢᱮᱱᱟᱜ ᱟᱠᱟᱫ ᱞᱮᱭᱟ, ᱟᱫᱚ ᱚᱸᱰᱮ ᱠᱷᱚᱱᱜᱮ ᱡᱚᱠᱷᱚᱱ ᱚᱱᱮ ᱥᱟᱦᱟᱱ ᱠᱚ -ᱠᱚ ᱟᱲᱟᱜᱟ ᱩᱱ ᱥᱩᱢᱚᱭ ᱟᱫᱚ ᱥᱟᱦᱟᱱ ᱠᱚ ᱟᱹᱜᱩ ᱦᱩᱭᱩᱜᱼᱟ᱾
ᱦᱩᱸ ᱦᱩᱸ ᱦᱳᱭ ᱟᱫᱚ ᱫᱟᱠᱟ ᱩᱛᱩ ᱤᱥᱤᱱ ᱞᱟᱹᱜᱤᱫ, ᱱᱟᱜ ᱠᱷᱟᱱ ᱥᱟᱦᱟᱱ ᱥᱟᱠᱟᱢ ᱠᱚᱛ ᱞᱟᱜᱟᱜ ᱜᱮᱭᱟ ᱛᱚ᱾
ᱱᱚᱜᱼᱚᱭ ᱵᱚᱨᱥᱟ ᱨᱮ ᱡᱮᱢᱚᱱ ᱟᱫᱚ, ᱟᱹᱰᱤ ᱵᱮᱥᱤᱭᱟ ᱠᱟᱱᱟ᱾ ᱱᱚᱜᱼᱚᱭ ᱵᱚᱨᱥᱟ ᱨᱮ ᱡᱮᱢᱚᱱ ᱱᱤᱛᱳᱜ ᱫᱚ, ᱥᱟᱦᱟᱱ ᱫᱚ ᱫᱚᱨᱠᱟᱨ ᱜᱮᱥᱮ ᱟᱫᱚ ᱚᱱᱟ ᱦᱚᱛᱮᱡ ᱛᱮ ᱦᱟᱱᱮ ᱡᱚᱥᱴᱤ ᱢᱟᱥ ᱨᱮᱜᱮ ᱩᱰᱩᱠ ᱦᱩᱭᱠᱟᱱᱟ, ᱥᱟᱦᱟᱱ ᱠᱚᱫᱚ ᱠᱚ ᱟᱲᱟᱜ ᱞᱮᱫᱼᱟ᱾
ᱦᱳᱭ ᱚᱱᱠᱟ ᱠᱚ ᱟᱲᱟᱜᱟ ᱞᱟᱦᱟ ᱧᱚᱜ ᱨᱮᱜᱮ, ᱱᱚᱸᱰᱮ ᱦᱚᱸ ᱵᱤᱨ ᱤᱭᱟᱹ ᱢᱮᱱᱟᱜ ᱫᱚ ᱵᱤᱨ ᱠᱚᱢᱤᱴᱤ ᱢᱮᱱᱟᱜ ᱠᱚᱣᱟ ᱱᱩᱠ ᱩᱠᱩ ᱠᱚ ᱞᱟᱦᱟ ᱨᱮᱜᱮ ᱠᱚ ᱟᱲᱟᱜᱟ ᱟᱨᱠᱤ᱾ ᱫᱟᱜ ᱡᱟᱹᱯᱩᱫ ᱫᱤᱱ ᱵᱟᱝ, ᱞᱟᱦᱟ ᱨᱮᱜᱮ ᱚᱱᱟ ᱵᱟᱹᱭᱥᱟᱹᱠᱷ ᱡᱷᱮᱸᱴ ᱥᱮᱫ ᱠᱚ ᱤᱭᱟᱹ ᱜᱚᱫ ᱠᱟᱜᱼᱟ᱾
ᱦᱳᱭ, ᱦᱳᱭ᱾
ᱦᱩᱸ᱾ ᱛᱟᱦᱚᱞᱮ ᱚᱱᱛᱮ ᱫᱚ ᱥᱟᱱᱛᱟᱲᱟᱜ ᱛᱟᱞᱚᱞᱮ, ᱯᱚᱨᱚᱵᱽ ᱯᱟᱛᱟ ᱠᱚᱫᱚ ᱦᱩᱭᱩᱜ ᱜᱮᱭᱟ ᱵᱟᱝ ᱚᱠᱟᱮᱠᱟ?
ᱦᱮᱸ ᱦᱩᱭᱩᱜ ᱜᱮᱭᱟ, ᱡᱮᱢᱚᱱ ᱱᱚᱸᱰᱮ ᱤᱭᱟᱹ ᱠᱷᱮᱨ ᱯᱟᱹᱲᱦᱤ ᱨᱮᱱᱟᱜ ᱚᱱᱮ ᱞᱚᱠᱠᱷᱤ ᱯᱩᱡᱟᱹ ᱦᱩᱭᱩ ᱫᱚ ᱚᱱᱟ ᱞᱟᱥᱟᱲᱦᱮᱫ ᱛᱮ ᱥᱟᱱᱛᱟᱲᱟᱜ ᱢᱮᱞᱟ ᱦᱩᱭᱩᱜ ᱜᱮᱭᱟ᱾
ᱦᱚᱸ ᱦᱚᱸ ᱚᱸᱰᱮ ᱫᱚ ᱠᱷᱟᱱ ᱤᱭᱟᱹ ᱧᱚᱜ ᱦᱚᱭ ᱫᱩᱢᱮᱞ ᱫᱩᱢᱮᱞ ᱠᱚ ᱦᱚᱲᱚᱨᱚᱜ ᱜᱮᱭᱟ ᱚᱸᱰᱮ ᱫᱚ᱾
ᱦᱚᱲᱚᱜ ᱜᱮᱭᱟ ᱠᱚ᱾ ᱢᱟᱱᱮ ᱥᱤᱞᱫᱟᱹ ᱯᱟᱛᱟ ᱨᱮ ᱡᱟᱦᱟᱸ ᱛᱤᱱᱟᱹᱜ ᱠᱚ ᱦᱚᱲᱚᱜᱼᱟ ᱩᱱᱟᱹᱜ ᱫᱚ ᱵᱟᱝ᱾ ᱟᱫᱚ ᱥᱤᱞᱫᱟᱹ ᱯᱟᱛᱟ ᱠᱷᱚᱱ ᱫᱚ ᱢᱟᱱᱮ ᱡᱟᱭᱜᱟ ᱦᱚᱸᱛᱚ ᱠᱟᱹᱴᱤᱡ ᱧᱚᱜ ᱜᱮᱭᱟ᱾
ᱦᱳᱭ, ᱥᱮ ᱦᱳ ᱥᱤᱞᱫᱟᱹ ᱯᱟᱛᱟᱷᱟ ᱠᱷᱚᱱᱫᱚ, ᱦᱩᱰᱤᱧ ᱜᱮᱭᱟ ᱟᱨᱠᱤ᱾
ᱦᱳᱭ ᱦᱳᱭ, ᱟᱫᱚ ᱚᱸᱰᱮ ᱦᱩᱭᱩᱜ ᱜᱮᱭᱟ᱾ ᱵᱷᱟᱹᱜᱤ ᱜᱮ ᱢᱮᱞᱟ ᱦᱩᱭᱩᱜᱼᱟ, ᱦᱤᱡᱩᱜ ᱜᱮᱭᱟ ᱠᱚ ᱥᱟᱺᱜᱤᱧ ᱥᱟᱺᱜᱤᱧ ᱨᱮᱱ ᱦᱚᱲ ᱠᱚᱦᱚᱸ, ᱪᱟᱨ ᱪᱟᱠᱟ ᱛᱮᱦᱚᱸ ᱫᱩ ᱪᱟᱠᱟ ᱛᱮᱦᱚᱸ, ᱵᱤᱥᱟᱞ
ᱦᱚᱸ, ᱜᱟᱹᱲᱤ ᱛᱚ ᱟᱹᱰᱤ ᱜᱮᱪ- ᱪᱟᱞᱟᱜᱼᱟ ᱟᱹᱞᱤᱧ ᱢᱤᱫ ᱥᱮᱨᱢᱟ ᱞᱤᱧ ᱪᱟᱞᱟᱣ ᱞᱮᱱᱟ, ᱜᱟᱹᱰᱤ ᱫᱚᱦᱚᱱᱟᱜ ᱡᱟᱭᱜᱟ ᱵᱟᱹᱱᱩᱜᱟ ᱠᱷᱟᱹᱞᱤ ᱨᱟᱥᱛᱟ ᱨᱮ ᱥᱩᱫᱷᱩ ᱦᱚᱲ ᱟᱨ ᱦᱚᱲ᱾
ᱦᱳᱭ᱾
ᱛᱚ ᱚᱸᱰᱮ ᱫᱚ ᱡᱟᱛᱨᱟ ᱠᱚ ᱦᱩᱭᱩᱜ ᱜᱮᱭᱟ ᱛᱚ ᱦᱮᱱᱟ ᱤᱭᱟᱹᱠᱚᱨᱮ ᱟᱨ ᱥᱟᱨᱜᱟ ᱫᱷᱟᱨ᱾ ᱴᱷᱟᱸᱣ ᱠᱚᱨᱮ ᱤᱱᱟᱹ ᱦᱤᱞᱳᱜ ᱠᱚ ᱡᱟᱛᱨᱟ ᱠᱚ ᱠᱚᱨᱟᱣ ᱜᱮᱭᱟ᱾
ᱦᱮᱸ ᱚᱱᱟ ᱫᱚ ᱦᱟᱱᱮ ᱞᱚᱠᱰᱟᱣᱩᱱ ᱥᱩᱢᱚᱭ ᱨᱮᱜᱮ ᱚᱱᱟᱫᱚ ᱟᱫᱚ ᱱᱤᱛᱚᱜ ᱫᱚ, ᱵᱚᱲᱚ ᱜᱟᱭᱟᱱ ᱫᱚ ᱵᱟᱝ ᱦᱩᱭᱩᱜ ᱠᱟᱱᱟ ᱱᱚᱸᱰᱮ ᱫᱚ᱾
ᱟᱪᱪᱷᱟ, ᱚᱱᱟ ᱜᱟᱭᱟᱱ ᱤᱭᱟᱹ ᱠᱚ ᱡᱟᱛᱨᱟ ᱠᱚ ᱵᱟᱠᱚ ᱩᱜᱩᱭᱮᱫᱟ ᱱᱮᱛᱟᱨ ᱫᱚ ᱛᱟᱦᱚᱞᱮ᱾
ᱟᱹᱜᱩᱭᱫᱟ ᱟᱫᱚ ᱱᱮᱛᱟᱨ ᱫᱚ ᱥᱩᱫᱩ ᱚᱱᱟ ᱚᱨᱠᱮᱥᱴᱟᱨ ᱜᱮ, ᱚᱱᱟ ᱛᱮᱜᱮᱠᱚ ᱥᱮᱛᱟᱜᱮᱜᱼᱟ᱾
ᱦᱩᱸ,
ᱟᱫᱚ ᱵᱚᱲᱚ ᱜᱟᱭᱟᱱ ᱫᱚ, ᱛᱟᱨᱯᱚᱨᱮ ᱥᱮᱨᱚᱠᱚᱢ ᱦᱚᱲ ᱦᱚᱛᱚ ᱵᱟᱠᱚ ᱦᱩᱭᱩᱜᱼᱟ, ᱟᱫᱚ ᱚᱱᱟ ᱦᱚᱛᱮᱜ ᱛᱮ᱾
ᱦᱳᱭ ᱦᱳᱭ ᱟᱫᱚ ᱢᱟᱱᱮ, ᱜᱟᱭᱟᱱ ᱟᱹᱭᱩ ᱠᱚᱨᱛᱮ ᱜᱮᱞᱮ ᱱᱟᱦᱟᱜ ᱠᱷᱟᱱ ᱟᱫᱚ ᱴᱟᱠᱟ ᱯᱚᱭᱥᱟ ᱨᱮᱱᱟᱜ ᱵᱮᱯᱟᱨ ᱢᱮᱱᱟᱜᱟ ᱛᱚ ᱥᱩᱫᱩ ᱟᱵᱚ ᱥᱩᱢᱩᱝ ᱫᱚ ᱵᱟᱝ ᱦᱚᱲ ᱵᱟᱝᱠᱚ ᱡᱟᱣᱨᱟ ᱞᱮᱠᱷᱟᱱ ᱯᱚᱭᱥᱟ ᱵᱟᱝ ᱨᱟᱠᱟᱵ ᱞᱟᱹᱜᱤᱫᱚᱜᱼᱟ ᱚᱱᱟ ᱠᱚᱨᱮ ᱫᱚ᱾
ᱦᱩᱸ᱾
ᱟᱨ ᱱᱚᱛᱮ ᱫᱚ ᱡᱟᱹᱥᱛᱤ ᱚᱨᱠᱮᱥᱴᱨᱟ ᱠᱚᱜᱮ ᱦᱚᱲ ᱠᱚ ᱧᱮᱞ ᱫᱟ᱾
ᱦᱮᱸ ᱦᱮᱸ᱾
ᱛᱟᱦᱞᱮ ᱤᱭᱟᱹ ᱫᱚ ᱠᱷᱚᱭᱮᱨᱯᱟᱷᱟᱲᱤ ᱫᱚ ᱥᱳᱨᱳᱜ ᱜᱮᱛᱟ ᱯᱮᱭᱟ ᱟᱯᱮ ᱫᱚ?
ᱦᱮᱸ ᱥᱩᱨᱩᱜ ᱜᱮᱛᱟᱞᱮᱭᱟ ᱫᱩ ᱠᱤᱞᱳᱢᱤᱴᱟᱨ ᱟᱲᱟᱭ ᱠᱤᱞᱳᱢᱤᱴᱟᱨ ᱜᱟᱱ ᱤᱱᱠᱟᱹ ᱦᱩᱭᱩᱜᱼᱟ᱾
ᱦᱩᱸ ᱱᱟᱯᱟᱭ ᱱᱟᱯᱟᱭ᱾
ᱦᱳᱭ ᱟᱫᱚ ᱚᱸᱰᱮ ᱯᱚᱨᱚᱵᱽ ᱦᱩᱭᱩᱜ ᱛᱮ ᱟᱞᱮ ᱠᱚᱨᱮᱱ ᱱᱚᱰᱮ
ᱠᱟᱹᱴᱤᱡ ᱱᱚᱛᱮ ᱠᱷᱚᱱ ᱫᱚ ᱢᱳᱴᱟᱢᱩᱴᱤ ᱯᱟᱴᱟᱵᱤᱸᱫᱷᱟᱹ ᱴᱟᱜ ᱠᱟᱹᱴᱤᱡ ᱥᱩᱨᱩᱜ ᱛᱟᱞᱮᱭᱟ᱾᱾ ᱦᱩᱸ᱾
ᱯᱟᱴᱟᱵᱤᱱᱫᱟᱹ ᱦᱚᱸ ᱢᱤᱫ ᱫᱷᱟᱣ ᱪᱟᱞᱟᱣ ᱦᱩᱭ ᱞᱮᱱᱟ᱾
ᱦᱩᱸ ᱯᱟᱴᱟᱵᱤᱸᱫᱷᱟᱹ ᱨᱮ ᱫᱚᱢᱮ ᱵᱷᱤᱲᱚᱜ ᱜᱮᱭᱟ ᱚᱸᱰᱮ ᱫᱚ ᱟᱹᱰᱤ ᱦᱚᱲ ᱠᱚ ᱡᱟᱣᱨᱟᱜ-ᱟ᱾
ᱟᱰᱤ ᱦᱚᱲ ᱦᱚᱭ᱾
ᱟᱫᱚ ᱯᱩᱡᱟᱹ ᱛᱟᱠ ᱨᱮᱛᱚ ᱜᱚᱴᱟ ᱟᱦᱞᱮ ᱵᱟᱦᱨᱮ ᱠᱷᱚᱱ ᱦᱚᱲ ᱡᱷᱚᱛᱚ ᱠᱚ ᱦᱤᱡᱩᱜᱼᱟ ᱟᱨᱠᱤ᱾ ᱪᱷᱩᱴᱤ ᱪᱷᱟᱴᱟ ᱠᱚᱨᱮ, ᱯᱷᱮᱢᱮᱞᱤ ᱠᱚᱦᱚᱸ ᱠᱚ ᱦᱤᱡᱩᱜ ᱜᱮᱭᱟ ᱡᱟᱹᱥᱛᱤ ᱚᱸᱰᱮ ᱫᱚ᱾
ᱦᱩᱸ᱾
ᱛᱟᱦᱞᱮ ᱵᱩᱨᱩ ᱵᱚᱸᱜᱟ ᱠᱚᱫᱚ ᱱᱤᱭᱟᱹ ᱪᱷᱚᱴ ᱯᱮ ᱪᱟᱞᱟᱣ ᱞᱮᱱᱟ ᱥᱮ ᱵᱟᱝ?
ᱱᱤᱭᱟᱹ ᱪᱷᱚᱴ ᱫᱚ ᱵᱟᱝ ᱪᱟᱞᱟᱣ ᱦᱩᱭ ᱠᱟᱱᱟ, ᱟᱹᱞᱤᱧ ᱫᱚ ᱵᱩᱨᱩ ᱵᱚᱸᱜᱟ ᱫᱚ ᱵᱟᱹᱞᱤᱧ ᱧᱮᱞ ᱠᱟᱜ ᱚᱱᱟ ᱯᱷᱳᱱ ᱠᱚᱨᱮᱜ ᱜᱮ ᱡᱟ ᱧᱮᱞ ᱦᱩᱭᱩᱜ ᱠᱟᱱᱟ᱾ ᱵᱟᱠᱷᱟᱱ ᱧᱮᱞ ᱨᱮᱱᱟᱜ ᱤᱪᱪᱷᱟᱹ ᱫᱚ ᱢᱮᱱᱟᱜᱼᱟ ᱡᱮ, ᱦᱳᱭ
ᱛᱟᱯᱚᱨᱮ ᱢᱤᱫᱴᱤᱡ ᱥᱩᱢᱚᱭ ᱦᱚᱛᱚ ᱫᱚᱨᱠᱟᱨ ᱪᱟᱞᱟᱜ ᱨᱮᱱᱟᱜ᱾
ᱦᱳᱭ ᱚᱱᱟ ᱦᱚᱸ ᱠᱟᱛᱷᱟ ᱠᱟᱱ ᱜᱮᱭᱟ ᱥᱳᱢᱳᱭ ᱦᱚᱸ ᱞᱟᱜᱟᱜᱼᱟ ᱪᱟᱞᱟᱣ ᱟᱫᱚ ᱟᱨᱚ ᱩᱱᱟᱹᱜ ᱥᱟᱺᱜᱤᱧ ᱠᱷᱚᱱ ᱜᱟᱹᱲᱤ ᱵᱷᱟᱲᱟ ᱦᱚᱸ ᱟᱹᱰᱤ ᱢᱤᱫᱴᱟᱝ ᱤᱪᱷᱟᱹ
ᱜᱟᱹᱲᱤ ᱵᱷᱟᱲᱟ ᱫᱚ ᱛᱚᱵᱩ ᱨᱮᱦᱚᱸ ᱴᱷᱤᱠ ᱜᱮᱭᱟ ᱦᱚᱲ ᱠᱚ ᱧᱟᱢᱚᱜᱼᱟ ᱪᱟᱞᱟᱜ ᱜᱟᱱᱚᱜᱼᱟ᱾ ᱛᱟᱯᱚᱨᱮ ᱠᱟᱹᱴᱤᱡ ᱜᱤᱫᱽᱨᱟᱹ ᱟᱛᱮ ᱪᱟᱞᱟᱜ ᱫᱚ ᱠᱟᱹᱴᱤᱡ ᱠᱟᱹᱴᱤᱡ ᱫᱚ ᱵᱟᱝ ᱥᱚᱢᱵᱷᱚᱵᱼᱵᱟ ᱵᱩᱨᱩ ᱵᱚᱸᱜᱟ ᱫᱚ᱾
ᱟᱹᱵᱤᱱ ᱫᱚ ᱛᱟᱦᱞᱮ ᱵᱟᱵᱩᱭ ᱛᱤᱱ ᱢᱟᱨᱟᱝ ᱛᱟᱹᱵᱤᱱ ᱛᱮ?
ᱢᱮᱱᱟᱭᱟ ᱱᱚᱜᱼᱚᱭ ᱪᱟᱨ ᱵᱚᱪᱷᱚᱨᱮ ᱦᱩᱭᱩᱜ ᱠᱟᱱᱟ᱾
ᱦᱩᱸ ᱪᱟᱨ ᱵᱚᱪᱷᱚᱨ ᱛᱟᱦᱞᱮ ᱾ ᱤᱭᱟᱹ ᱛᱚ ᱪᱮᱫ ᱠᱚ ᱞᱟᱹᱭᱟ? ᱤᱥᱠᱩᱞ ᱨᱮᱫᱚ ᱵᱤᱱ ᱵᱷᱚᱨᱛᱤ ᱠᱟᱫᱮᱜᱮᱭᱟ ᱡᱟᱹᱱᱤᱡ?
ᱦᱮᱸ ᱤᱥᱠᱩᱞ ᱨᱮ ᱵᱷᱚᱨᱛᱤ ᱦᱩᱭ ᱠᱟᱱᱟ᱾
ᱦᱳᱭ ᱥᱟᱲᱮ ᱛᱤᱱ ᱠᱷᱚᱱ ᱠᱚ ᱵᱷᱚᱨᱛᱤ ᱠᱚᱣᱟ ᱛᱚ᱾
ᱦᱳᱭ ᱥᱟᱲᱮ ᱛᱤᱱ ᱵᱚᱪᱷᱚᱨ ᱨᱮᱜᱮ ᱵᱷᱚᱨᱛᱤ ᱦᱩᱭ ᱠᱟᱱᱟ ᱾
ᱦᱩᱸ ᱱᱟᱯᱟᱭ ᱱᱟᱯᱟᱭ, ᱛᱟᱦᱞᱮ ᱚᱭᱟᱱᱮ ᱨᱟᱠᱟᱵ ᱠᱟᱱᱟ ᱡᱟᱹᱱᱤᱡ? ᱯᱟᱸᱪᱽ ᱪᱷᱚ ᱵᱚᱪᱷᱚᱨ ᱦᱩᱭᱮᱱ ᱛᱟᱭᱟ ᱪᱟᱨ ᱵᱚᱪᱷᱚᱨ ᱠᱷᱚᱱ ᱾
ᱥᱟᱨᱤᱨᱮ ᱵᱷᱚᱨᱛᱤ ᱦᱩᱭ ᱠᱟᱱᱟ ᱟᱫᱚ ᱱᱤᱭᱟᱹ ᱫᱷᱟᱣ ᱦᱚᱸᱜᱼᱚᱭ ᱯᱚᱨᱤᱠᱷᱟ ᱠᱚ ᱮᱢ ᱞᱮᱠᱷᱟᱱ ᱦᱟᱸᱜ ᱟᱫᱚ ᱛᱟᱦᱞᱮ ᱠᱷᱟᱱ ᱠᱮᱡᱤ ᱚᱣᱟᱱ ᱨᱮ ᱨᱟᱠᱟᱵ-ᱟᱭ᱾
ᱟᱪᱪᱷᱟ ᱱᱟᱨᱥᱟᱨᱤ ᱛᱟᱨᱯᱚᱨ ᱠᱮᱡᱤ ᱚᱣᱟᱱ᱾ ᱟᱪᱪᱷᱟ, ᱠᱤᱱᱴᱟᱨ ᱠᱟᱴᱟ ᱚᱱ ᱦᱳᱭ ᱾